ᱦᱮᱞᱳ᱾ ᱦᱮᱸ ᱡᱚᱸᱦᱟᱨ ᱜᱮ ᱜᱚᱝᱠᱮ᱾
ᱮᱸ ᱦᱮᱸ ᱜᱚᱝᱠᱮ ᱡᱚᱸᱦᱟᱨ ᱾
ᱦᱮᱸ ᱞᱟᱹᱭ ᱫᱟᱞᱤᱧ ᱟᱸᱡᱚᱢ ᱫᱟᱵᱤᱱ? ᱡᱚᱸᱦᱟᱨ ᱜᱮ ᱜᱚᱝᱠᱮ, ᱟᱪᱪᱷᱟ᱾ ᱦᱮᱸ᱾ ᱦᱮᱸ ᱟᱸᱡᱚᱢᱚᱜ ᱠᱟᱱᱟ ᱞᱟᱹᱭ ᱫᱟᱞᱤᱧ ᱟᱯᱮ ᱥᱮᱫ ᱫᱚ ᱪᱮᱫ ᱠᱚ ᱠᱟᱹᱢᱤᱭᱮᱫᱟ ᱜᱚᱢᱠᱮ? ᱚ ᱦᱚᱸᱜᱼᱟᱭ ᱜᱚᱝᱠᱮ ᱠᱷᱮᱛ ᱥᱮᱫ ᱞᱮᱜᱮ ᱢᱮᱱᱟᱜ ᱞᱮᱭᱟ ᱟᱨᱠᱤ᱾
ᱟᱸ ᱵᱟᱸᱰᱽ ᱠᱟᱹᱢᱤ ᱟᱪᱪᱷᱟ ᱟᱪᱪᱷᱟ ᱠᱟᱹᱢᱤᱫ ᱠᱚᱫᱚ ᱛᱚᱵᱮ ᱟᱹᱰᱤ ᱯᱮ ᱡᱳᱨ ᱥᱳᱨ ᱟᱠᱟᱫᱟ? ᱟᱪᱪᱷᱟ ᱟᱪᱪᱷᱟ᱾
ᱦᱮᱸ ᱜᱚᱝ
ᱮᱱᱠᱷᱟᱱ ᱚᱱᱛᱮ ᱫᱚ ᱫᱟᱜ ᱡᱟᱹᱯᱩᱫ ᱠᱚᱫᱚ ᱟᱹᱰᱤ ᱥᱚᱠᱛᱚ ᱜᱮ ᱱᱟᱱᱟᱜ, ᱟᱪᱪᱷᱟ ᱟᱪᱪᱷᱟ᱾ ᱮᱱᱠᱷᱟᱡ ᱫᱟᱜ ᱡᱟᱹᱯᱩᱫ ᱠᱚ ᱟᱹᱰᱤ ᱥᱚᱠᱛᱚ ᱜᱮ ᱛᱚᱵᱮ ᱚᱱᱛᱮ ᱫᱚ ᱱᱟᱦᱟᱜ᱾ ᱟᱪᱪᱷᱟ ᱟᱪᱪᱷᱟ᱾
ᱞᱮᱭ ᱫᱤᱧ ᱦᱚᱸᱜᱼᱚᱭ ᱨᱚᱦᱚᱭ ᱵᱟᱲᱟ ᱠᱚ ᱦᱩᱭᱩᱜ ᱠᱟᱱᱟ᱾ ᱦᱮᱸ ᱥᱤ ᱵᱟᱲᱟ ᱠᱚ ᱦᱩᱭᱩᱜ ᱠᱟᱱᱟ᱾ ᱨᱚᱴᱟᱨ ᱛᱮᱜᱮ ᱠᱚᱛᱚᱠ ᱫᱚ ᱰᱟᱹᱝᱨᱤ ᱱᱟᱦᱮᱞ ᱛᱮᱦᱚᱸ, ᱵᱩᱡ ᱠᱮᱫᱟᱵᱤᱱ᱾ ᱟᱞᱮ ᱥᱮᱫ ᱢᱟ ᱦᱮᱡ ᱞᱮᱠᱷᱟᱱ ᱯᱩᱨᱟᱹ ᱜᱚᱴᱟ ᱠᱷᱮᱛ ᱵᱟᱹᱫᱽ ᱜᱮ ᱦᱚᱲ ᱵᱤᱱ ᱧᱟᱢ ᱠᱚᱣᱟ᱾ ᱚᱠᱟ ᱥᱮᱫ ᱫᱚ ᱟᱸᱡᱚᱢᱚᱜ ᱠᱟᱱᱟ ᱦᱤ ᱦᱚᱴᱟ ᱚᱠᱟ ᱥᱮᱫ ᱫᱚ ᱦᱮᱸ ᱞᱟᱹᱭ ᱵᱤᱱ᱾
ᱦᱮᱸ ᱞᱤᱧ ᱞᱟᱹᱭ ᱫᱟ ᱱᱤᱭᱟᱹ ᱵᱟᱨ ᱥᱤᱧ ᱱᱚᱜᱼᱚᱭ ᱱᱟᱦᱟᱜ ᱵᱟᱹᱫᱽ ᱠᱟᱹᱢᱤ ᱠᱚ ᱱᱟᱜ ᱠᱷᱮᱛ ᱠᱟᱹᱢᱤ ᱠᱚᱜᱮ ᱱᱟᱦᱟᱜ ᱟᱹᱰᱤ ᱠᱚ ᱞᱟᱦᱟ ᱠᱟᱫᱟ ᱱᱟᱦᱟᱜ ᱫᱟᱜ ᱱᱚᱜᱼᱚᱭ ᱫᱟᱜ ᱮ ᱧᱩᱨᱠᱟᱫ ᱵᱚᱱ ᱛᱮᱜᱮ ᱱᱟᱜ, ᱦᱮᱸ ᱥᱮ? ᱛᱚ ᱱᱤᱭᱟᱹ ᱵᱟᱨ ᱥᱤᱧ ᱢᱟ ᱱᱟᱜ ᱱᱤᱭᱟᱹ ᱵᱟᱹᱫᱽ ᱠᱷᱮᱛ ᱠᱚᱨᱮ ᱜᱮᱵᱚᱱ ᱛᱟᱦᱮᱱᱟ ᱟᱨ
ᱦᱩᱸ᱾
ᱦᱮᱸ᱾
ᱞᱟᱹᱭᱫᱟᱞᱤᱧ ᱜᱚᱝᱠᱮ ᱟᱹᱵᱤᱱ ᱫᱚ ᱵᱤᱨ ᱫᱤᱥᱚᱢ ᱥᱮ ᱵᱤᱞᱟᱹᱛ ᱫᱤᱥᱚᱢ?
ᱟᱹᱞᱤᱧ ᱫᱚ ᱵᱤᱨ ᱫᱤᱥᱚᱢ ᱦᱚᱸ ᱵᱟᱝᱟ ᱴᱟᱺᱰᱤ ᱫᱤᱥᱚᱢ ᱦᱚᱸ ᱵᱟᱝᱟ ᱟᱹᱞᱤᱧ ᱫᱚ ᱞᱟᱹᱭ ᱞᱮᱠᱷᱟᱱ ᱫᱚ ᱵᱩᱨᱩ ᱫᱤᱥᱚᱢ ᱦᱚᱲ ᱠᱟᱱᱟᱞᱤᱧ᱾
ᱟᱪᱪᱷᱟ ᱟᱪᱪᱷᱟ ᱦᱮᱸ ᱦᱮᱸ᱾ ᱟᱹᱞᱤᱧ ᱫᱚ ᱜᱚᱝᱠᱮ ᱵᱤᱨ ᱫᱤᱥᱚᱢ, ᱟᱞ ᱦᱮᱸ ᱟᱞᱮ ᱥᱮᱫ ᱫᱚ ᱱᱤᱛᱚᱜ ᱫᱚ ᱵᱤᱨ ᱨᱮ ᱡᱟ ᱧᱟᱢᱚᱜ ᱠᱟᱱᱟ ᱵᱟᱝ ᱯᱩᱴᱠᱟᱹ ᱠᱚ ᱩᱫ ᱠᱚ ᱟᱹᱰᱤ ᱨᱚᱠᱚᱢ ᱩᱫ ᱦᱮᱸ᱾ ᱟᱯᱮ ᱥᱮᱫ ᱫᱚ ᱦᱮᱸ, ᱟᱯᱮ ᱥᱮᱫ ᱫᱚ ᱧᱟᱢᱚᱜ-ᱟ ᱥᱮ ᱵᱟᱝ ᱛᱟᱦᱚᱞᱮ?
ᱟᱞᱮ ᱥᱮᱫ ᱦᱚᱸ ᱧᱟᱢᱚᱜ ᱜᱮᱭᱟ ᱜᱚᱢᱠᱮ ᱱᱚᱛᱮ ᱪᱮᱫᱟᱜ ᱥᱮ ᱵᱩᱨᱩ ᱠᱚᱨᱮ ᱢᱟ ᱵᱚ ᱵᱟᱲᱟᱭ ᱜᱮᱭᱟ ᱡᱟᱦᱟᱸ
ᱟᱡ ᱛᱮᱜᱮ ᱚᱰᱚᱠᱚᱜ ᱩᱢᱩᱜ ᱩᱫ ᱠᱚᱜᱮ ᱧᱟᱢᱚᱜᱼᱟ ᱚᱱᱟ ᱠᱚᱨᱮ ᱥᱤᱵᱤᱞ ᱥᱤᱵᱤᱞ ᱩᱞ ᱠᱚᱜᱮ ᱧᱟᱢᱚᱜᱼᱟ ᱟᱨ ᱟᱹᱰᱤ ᱵᱟᱨᱚ ᱵᱚᱨᱚᱱ ᱩᱫ ᱧᱟᱢᱚᱜᱼᱟ ᱱᱚᱛᱮ ᱫᱚ᱾ ᱢᱟᱱᱮ ᱚᱫᱮᱠ ᱠᱚᱫᱚ ᱵᱚᱱ ᱡᱚᱢᱟ ᱵᱟᱪᱷᱟᱣ ᱠᱟᱛᱮᱫ ᱫᱚᱵᱚ ᱜᱤᱰᱤ ᱜᱤᱰᱤ ᱠᱮᱜᱼᱟ ᱦᱮᱸᱥᱮ ᱚᱱᱮ ᱚᱱᱠᱟᱜᱮ ᱢᱟᱱᱮ ᱱᱚᱛᱮ ᱦᱚᱸ ᱡᱚᱢ ᱞᱟᱹᱜᱤᱫ ᱫᱚ ᱞᱟᱹᱭ ᱞᱮᱠᱷᱟᱱ ᱫᱚ ᱩᱫ ᱠᱚᱫᱚ ᱢᱮᱱᱟᱜ ᱜᱮᱭᱟ ᱱᱚᱛᱮ ᱫᱚ ᱚᱢᱚᱱᱚᱜ ᱠᱟᱱ ᱜᱮᱭᱟ ᱱᱤᱭᱟᱹ ᱵᱟᱨ ᱥᱤᱧ ᱦᱚᱸ ᱦᱮᱸ ᱥᱮ᱾
ᱦᱩᱸ᱾
ᱛᱚ ᱚᱱᱟ ᱯᱩᱴᱠᱟᱹ ᱠᱚ ᱠᱟᱹᱴᱤᱡ ᱩᱱᱟᱹᱜ ᱵᱟᱝ ᱧᱟᱢᱚᱜ-ᱟ ᱪᱮᱫᱟᱜ ᱥᱮ ᱚᱱᱟ ᱢᱟ ᱵᱤᱨ ᱫᱤᱥᱚᱢ ᱜᱮ ᱵᱮᱥᱤ ᱧᱟᱢᱚᱜ-ᱟ ᱚᱱᱟ ᱢᱟ ᱱᱚᱛ ᱛᱮᱜᱮ ᱪᱮᱫᱟᱜ ᱥᱮ ᱵᱩᱨᱩ ᱫᱤᱥᱚᱢ ᱠᱟᱱᱟ ᱥᱮ ᱩᱱᱟᱹᱜ ᱵᱟᱠᱚ ᱚᱢᱚᱱᱚᱜ-ᱟ ᱱᱚᱛᱮ ᱫᱚ ᱦᱮᱸ ᱜᱚᱝᱠᱮ᱾ ᱮᱱᱠᱷᱟᱡ ᱚᱱᱛᱮ ᱫᱚ ᱯᱩᱴᱠᱟᱹ ᱠᱚᱫᱚ ᱫᱚᱢᱮ ᱜᱮ᱾
ᱦᱮᱸ ᱜᱚᱝᱠᱮ ᱯᱩᱴᱠᱟᱹ ᱠᱚᱫᱚ ᱫᱚᱢᱮ ᱜᱮ, ᱛᱚ ᱚᱢᱚᱱᱚᱜ ᱠᱟᱱᱟ ᱟᱹᱨᱠᱤ ᱾
ᱟᱪᱪᱷᱟ ᱟᱪᱪᱷᱟ᱾
ᱟᱨ ᱟᱞᱮ ᱥᱮᱫ ᱵᱤᱱ ᱦᱮᱡ ᱞᱮᱠᱷᱟᱱ ᱵᱤᱱ ᱢᱟᱱᱮ ᱵᱤᱨ ᱡᱩᱫᱤ ᱵᱤᱱ ᱪᱟᱞᱟᱜ-ᱟ ᱥᱮ᱾ ᱡᱷᱚᱛᱚ ᱛᱮᱜᱮ ᱯᱚᱭᱥᱟ ᱠᱚ ᱦᱩᱭᱩᱜ-ᱟ ᱥᱟᱠᱟᱢ ᱛᱮ ᱦᱚᱸ ᱫᱟᱹᱛᱟᱹᱱᱤ ᱛᱮᱦᱚᱸ᱾ ᱟᱹᱰᱤ ᱟᱭᱢᱟ ᱟᱭᱢᱟ ᱫᱟᱨᱮ ᱢᱮᱱᱟᱜ-ᱟ, ᱛᱮᱤᱨᱞ ᱢᱮᱱᱟᱜ-ᱟ ᱵᱷᱚᱱᱰᱨᱚ ᱢᱮᱱᱟᱜ-ᱟ᱾
ᱟᱪᱪᱷᱟ ᱟᱪᱪᱷᱟ᱾ ᱟᱪᱪᱷᱟ ᱮᱱᱠᱷᱟᱱ ᱛᱟᱨᱚᱯ ᱫᱟᱨᱮ ᱠᱚᱫᱚ ᱢᱮᱱᱟᱜ ᱟᱥᱮ ᱵᱟᱝ ᱚᱱᱛᱮ ᱫᱚ, ᱟᱪᱪᱷᱟ ᱟᱪᱪᱷᱟ᱾ ᱚᱱᱟ ᱥᱤᱡᱤᱱ ᱨᱮ ᱢᱟ ᱵᱟᱝ ᱠᱟᱱᱟ ᱚᱱᱟᱢᱟ ᱚᱱᱟᱢᱟ ᱥᱤᱛᱩᱝ ᱫᱤᱱ ᱨᱮᱱᱟᱜ ᱥᱤᱡ ᱡᱤᱱ ᱠᱟᱱᱟ ᱛᱟᱵᱚ ᱞᱟᱹᱭ ᱞᱮᱠᱷᱟᱡ ᱫᱚ ᱦᱮᱸᱥᱮ ᱱᱤᱭᱟᱹ ᱵᱟᱨᱥᱤᱧ ᱨᱮᱱᱟᱜ ᱵᱟᱝ ᱠᱟᱱᱟ ᱱᱟᱜ ᱱᱤᱭᱟᱹ ᱵᱟᱨᱥᱤᱧ ᱢᱟᱱᱟ ᱦᱳᱭ ᱟᱸᱞᱤᱧ ᱞᱮᱠᱟ ᱫᱚ ᱠᱷᱮᱛ᱾ ᱠᱟᱹᱢᱤ ᱠᱚ ᱜᱮ ᱦᱮᱱᱟᱜ-ᱟ ᱟᱨ ᱚᱱᱠᱟ ᱡᱚ ᱠᱚᱢᱟ ᱚᱱᱠᱟ ᱢᱟ ᱵᱩᱨᱩ ᱨᱮᱢᱟ ᱵᱟᱹᱱᱩᱜ-ᱟ ᱱᱟᱦᱟᱸᱜ ᱱᱟᱦ ᱱᱤᱛᱚᱜ ᱢᱟ ᱩᱞ ᱟᱢᱲᱟ ᱠᱚ ᱱᱮ ᱮ ᱱᱤᱛᱚᱜ ᱢᱟ ᱱᱟᱦᱟᱸᱜ ᱪᱟᱵᱟ ᱤᱫᱤᱭ ᱠᱟᱱᱟ ᱱᱟᱜ᱾
ᱛᱟᱦᱚᱸᱞᱮ ᱜᱚᱝᱠᱮ ᱦᱚᱸᱜ-ᱚᱭ ᱡᱮ ᱦᱩᱲᱩ ᱠᱚ ᱨᱚᱦᱚᱭ ᱦᱩᱭᱩᱜ ᱠᱟᱱᱟ᱾ ᱛᱟᱯᱚᱨᱮ ᱚᱱᱟ ᱯᱚᱨ ᱪᱮᱫ ᱠᱚᱯᱮ ᱨᱚᱦᱚᱭᱟ ᱠᱷᱮᱛ ᱠᱚᱨᱮ ᱟᱹᱨᱠᱤ᱾
ᱤᱱᱟᱹ ᱯᱚᱨ ᱫᱚ ᱱᱟᱦᱟᱸᱜ ᱞᱟᱹᱭ ᱞᱮᱠᱷᱟᱡ ᱫᱚ ᱱᱤᱛᱚᱜ ᱚᱱᱟ ᱱᱚᱜ-ᱚᱭ ᱵᱚ ᱦᱩᱲᱩ ᱠᱚᱵᱚ ᱨᱚᱦᱚᱭ ᱡᱟᱣᱨᱟᱭᱮᱫ-ᱟ ᱱᱟᱜ ᱦᱮᱸ ᱥᱮ᱾ ᱛᱚ ᱤᱱᱟᱹ ᱯᱚᱨᱮ᱾ ᱤ ᱤᱱᱟᱹ ᱠᱚ ᱥᱟᱢᱴᱟᱣ ᱵᱟᱲᱟ ᱠᱟᱛᱮᱫ ᱫᱚ ᱦᱟᱱᱛᱮ ᱫᱚ ᱱᱟᱜ ᱥᱤᱛᱩᱝ ᱫᱤᱱ ᱥᱮᱴᱮᱨ ᱤᱫᱤᱜ ᱛᱟᱵᱚᱱᱟ ᱱᱟᱜ ᱞᱟᱹᱭ ᱞᱮᱠᱷᱟᱡ ᱨᱟᱵᱟᱝ ᱫᱤᱱ ᱯᱟᱨᱚᱢ ᱞᱮᱱᱠᱟᱱᱡ ᱫᱚ ᱱᱟᱜ ᱥᱤᱛᱩᱝ ᱥᱤᱛᱩᱝ ᱫᱤᱱ ᱠᱟᱱᱟ ᱦᱮᱸ ᱥᱮ ᱛᱚᱵᱮ ᱚᱱᱛᱮ ᱫᱚ ᱱᱟᱜ᱾ ᱟᱞᱮ ᱢᱟ ᱵᱩᱨᱩ ᱫᱤᱥᱚᱢ ᱦᱚᱲ ᱡᱚᱛᱚ ᱜᱮᱵᱚᱱ ᱵᱟᱲᱟᱭᱟ ᱵᱩᱨᱩ ᱫᱤᱥᱚᱢ ᱦᱚᱲ ᱢᱟ ᱩᱱᱟᱹᱜ ᱮ ᱪᱟᱥ ᱠᱚᱨᱮ ᱢᱟ᱾ ᱦᱟᱱᱮ ᱦᱟᱥᱟ ᱢᱟᱴᱤ ᱠᱚ ᱵᱟᱝ ᱠᱮᱴᱮᱡ-ᱟ ᱥᱮ᱾
ᱦᱮᱸ ᱦᱮᱸ ᱟᱫᱮᱞᱤᱧ ᱥᱮᱞᱚ ᱠᱚ ᱢᱮᱱᱟᱜ ᱟᱥᱮ ᱵᱟᱝ ᱟᱯᱮᱥᱮᱫ ᱫᱚ᱾ ᱫᱟᱜ ᱨᱮᱱᱟᱜ ᱚᱥᱩᱵᱤᱫᱟ ᱜᱮᱭᱟ᱾
ᱦᱮᱸ ᱦᱮᱸ ᱫᱚᱢᱮ ᱜᱮ ᱫᱚᱢᱮ ᱦᱮᱸ ᱦᱮᱸ ᱫᱚᱢᱮᱜ ᱜᱮ ᱞᱟᱹᱭ ᱞᱮᱠᱷᱟᱡ ᱫᱚ ᱟᱪᱪᱷᱟ᱾ ᱛᱚ ᱫᱚ ᱠᱷᱟᱹᱞᱤ ᱥᱮᱨᱢᱟ ᱫᱟᱜ ᱡᱟᱹᱲᱤ ᱛᱮᱜᱮ ᱱᱟᱜ ᱡᱟᱦᱟᱸ ᱫᱟᱜ ᱵᱷᱚᱨᱥᱟ ᱫᱚ ᱱᱟᱜ ᱦᱮᱸ ᱥᱮ ᱛᱚ ᱵᱩᱨᱩ ᱨᱮᱱᱟᱜ ᱫᱟᱜ ᱠᱚ ᱟᱬᱜᱚᱱ ᱛᱮ ᱠᱟᱹᱴᱤᱡ ᱢᱟᱱᱮ ᱵᱟᱹᱫᱽ ᱨᱮᱱᱟᱜ ᱦᱟᱥᱟ ᱠᱚ ᱠᱟᱹᱴᱤᱡ ᱠᱮᱴᱮᱡ ᱧᱚᱜ ᱜᱮᱭᱟ ᱱᱚᱛᱮ ᱚᱱᱟᱛᱮ ᱠᱟᱹᱴᱤᱡ ᱢᱟᱱᱮ ᱥᱤᱛᱩᱝ ᱫᱤᱱ ᱵᱟᱠᱚ ᱪᱟᱥ ᱫᱟᱲᱮᱭᱟᱜ-ᱟ ᱱᱚᱛᱮ᱾ ᱟᱨ ᱚᱱᱠᱟ ᱫᱟᱜ ᱠᱚᱨᱮᱱᱟᱜ ᱚᱥᱩᱵᱤᱫᱷᱟ ᱫᱷᱟᱨᱟ ᱜᱮᱭᱟ ᱥᱮ ᱚᱱᱟᱛᱮ ᱵᱟᱠᱚ ᱪᱟᱥ ᱵᱟᱲᱟᱭᱟ ᱱᱚᱛᱮ ᱫᱚ᱾
ᱟᱞᱮ ᱥᱮᱫ ᱢᱟ ᱚᱱᱠᱟᱜᱮ ᱦᱮᱸ ᱟᱞᱮ᱾ ᱫᱚ ᱚᱱᱠᱟ ᱜᱮ, ᱟᱞᱮ ᱥᱮᱫ ᱦᱚᱸᱢᱤᱱᱤ ᱠᱚ ᱢᱮᱱᱟᱜ᱾ ᱟᱹᱰᱤ ᱜᱟᱰᱟ ᱠᱚ ᱢᱮᱱᱟᱜ-ᱟ ᱚᱱᱟ ᱫᱟᱜ ᱛᱮᱜᱮᱞᱮ᱾ ᱟᱹᱞᱩ ᱠᱚᱞᱮ ᱨᱚᱦᱚᱭᱟ, ᱛᱩᱲᱤ ᱠᱚ, ᱛᱟᱯᱚᱨᱮ ᱜᱩᱦᱩᱢ ᱠᱚ᱾ ᱛᱤᱞᱢᱤᱧ ᱠᱚ, ᱢᱩᱜᱽ ᱠᱚ᱾ ᱟᱫᱚᱸ ᱜᱟᱰᱟ ᱢᱮᱱᱟᱜ ᱛᱟᱞᱮᱭᱟ ᱚᱱᱟ ᱜᱟᱰᱟ ᱫᱟᱜ ᱛᱮᱜᱮ ᱛᱚᱨᱢᱩᱡᱽ ᱠᱚ, ᱚᱱᱟ ᱫᱟᱜ ᱛᱮᱜᱮ ᱦᱩᱭᱩᱜ ᱛᱟᱞᱮᱭᱟ ᱟᱹᱨᱠᱤ ᱾
ᱟᱪᱪᱷᱟ ᱟᱪᱪᱷᱟ᱾ ᱚᱱᱛᱮ ᱜᱚᱝᱠᱮ ᱟᱯᱮᱥᱮᱫ ᱞᱤᱧ ᱟᱸᱡᱚᱢ ᱵᱟᱲᱟ ᱟᱠᱟᱫᱟ ᱯᱟᱞᱮᱫ ᱚᱱᱛᱮ ᱫᱚ ᱫᱚᱢᱮ ᱜᱮ ᱟᱞᱩ ᱠᱚᱠᱚ ᱪᱟᱥ ᱵᱟᱲᱟᱭᱟ᱾
ᱦᱮᱸ ᱜᱚᱢᱠᱮ ᱟᱞᱩ ᱫᱚ ᱟᱹᱰᱤ᱾ ᱫᱚᱢᱮ ᱫᱚᱢᱮ ᱠᱚ ᱪᱟᱥ ᱛᱟᱞᱮᱭᱟ, ᱢᱟᱱᱮ ᱵᱤᱜᱷᱟᱹ ᱦᱳᱭ ᱠᱷᱚᱡ ᱵᱤᱜᱷᱟᱹ᱾
ᱵᱤᱜᱷᱟᱹᱯ ᱢᱟᱱᱮ ᱡᱟᱦᱟᱸ ᱞᱮᱠᱟ ᱱᱚᱜ-ᱚᱭ ᱦᱩᱲᱩ ᱵᱚ ᱨᱟᱠᱟᱵᱽ᱾ ᱪᱮᱱᱟᱜ ᱤᱱᱟᱹ ᱯᱚᱨᱚᱵ ᱯᱚᱨᱚᱵ ᱛᱮᱜᱮ ᱱᱟᱜ ᱠᱚ ᱞᱟᱜᱟᱣᱟ ᱥᱮ
ᱦᱮᱸ ᱾
ᱟᱪᱪᱷᱟ ᱢᱟᱱᱮ ᱦᱟᱥᱟ ᱢᱟᱹᱴᱤ ᱠᱚ ᱚᱱᱛᱮ ᱟᱪᱪᱷᱟ ᱟᱪᱪᱷᱟ ᱢᱟᱱᱮ ᱟᱪᱪᱷᱟ ᱞᱟᱹᱭᱮ ᱫᱟᱞᱤᱧ ᱦᱟᱥᱟ ᱢᱟᱹᱴᱤ ᱠᱚ ᱟᱹᱰᱤ ᱵᱮᱥᱟ ᱛᱟᱯᱮ ᱚᱱᱛᱮ ᱱᱟᱜ ᱫᱚ ᱞᱟᱹᱭ ᱞᱮᱠᱷᱟᱱ
ᱦᱩᱸ ᱟᱹᱰᱤ ᱟᱹᱰᱤ
ᱟᱪᱪᱷᱟ ᱟᱪᱪᱷᱟ ᱾ ᱮᱱᱛᱮᱜᱮ ᱜᱟᱱᱚᱜ ᱠᱟᱱᱟ ᱟᱞᱮ ᱥᱮᱫ ᱫᱚ ᱠᱮᱴᱮᱡ ᱜᱮᱭᱟ ᱥᱮ ᱦᱟᱥᱟ ᱢᱟᱹᱴᱤ ᱠᱚᱫᱚ ᱚᱱᱟᱛᱮ ᱠᱟᱹᱴᱤᱡ ᱪᱟᱥ ᱵᱟᱭ ᱜᱟᱱᱚᱜ-ᱟ ᱥᱮ᱾ ᱟᱞᱮ ᱱᱚᱱᱛᱮ ᱫᱚ ᱟᱹᱰᱤ ᱟᱹᱰᱤ ᱠᱚᱢ ᱠᱤᱪᱷᱩ ᱠᱤᱪᱷᱩ ᱵᱟᱹᱫ ᱠᱚᱨᱮ ᱚᱱᱮ ᱠᱷᱮᱛ ᱠᱚᱨᱮ ᱜᱟᱱᱚᱜ-ᱟ ᱾ ᱛᱚ ᱵᱟᱠᱷᱟᱱ ᱱᱚᱝᱠᱟ ᱫᱚ ᱵᱟᱭ ᱜᱟᱱᱚᱜ ᱛᱟᱞᱮᱭᱟ ᱱᱚᱛᱮ ᱫᱚ ᱪᱮᱫᱟᱜ ᱥᱮ ᱠᱮᱴᱮᱡ ᱜᱮᱭᱟ ᱦᱟᱥᱟ ᱦᱟᱥᱟ ᱨᱮᱦᱮᱫ ᱵᱟᱭ ᱯᱷᱮᱞᱟᱣ ᱫᱟᱲᱮᱭᱟᱜ-ᱟ ᱚᱱᱟ ᱡᱟᱦᱟᱸ ᱵᱚ ᱵᱟᱲᱟᱭᱟ ᱥᱤᱛᱩᱝ ᱫᱤᱱ ᱡᱟᱦᱟᱸ ᱠᱚᱵᱚ ᱪᱟᱥ ᱟᱱᱟ ᱡᱩᱫᱤ ᱜᱟᱱᱚᱜ ᱠᱷᱟᱱᱡ ᱢᱟ ᱨᱮᱦᱮᱫ ᱠᱚᱢᱟ ᱵᱟᱲᱟᱭ ᱜᱮᱭᱟ ᱢᱚᱥᱨᱟ ᱢᱚᱥᱨᱟᱟᱭ ᱜᱮᱭᱟ ᱚᱱᱟ ᱠᱚᱢᱟ᱾ ᱛᱚ ᱡᱟᱥ ᱛᱤ ᱢᱟᱭ ᱵᱟᱭ ᱫᱟᱹᱲ ᱫᱟᱲᱮᱭᱟᱜᱼᱟ ᱨᱮᱦᱮᱫ ᱦᱚᱸ ᱚᱱᱟᱛᱮ ᱫᱟᱨᱮ ᱦᱚᱸ ᱵᱟᱭ ᱵᱟᱧᱪᱟᱣ ᱫᱟᱲᱮᱭᱟᱜ ᱛᱮ ᱚᱱᱟ ᱵᱟᱝ ᱜᱟᱱᱚᱜᱼᱟ᱾ ᱦᱚᱸ-ᱚ ᱱᱚᱛᱮ ᱫᱚ ᱟᱨ
ᱟᱞᱮ ᱥᱮᱫ ᱫᱚ ᱪᱟᱥ ᱠᱟᱛᱮᱫ ᱫᱚ ᱚᱥᱩᱵᱤᱫᱷᱟ ᱵᱟᱹᱱᱩᱜᱼᱟ ᱱᱮᱛᱟᱨ ᱦᱚᱯᱟᱨ ᱠᱚ ᱦᱮᱡ ᱟᱠᱟᱱᱟ᱾ ᱫᱟᱞ ᱛᱮᱱᱟᱜ ᱠᱳᱱᱳ ᱚᱥᱩᱵᱤᱫᱷᱟ ᱜᱮ ᱵᱟᱹᱱᱩᱜ-ᱟ᱾ ᱡᱚᱛᱚ ᱜᱮ ᱛᱩᱲᱤ ᱦᱚᱸᱛᱟᱢ ᱜᱩᱦᱩᱢ ᱦᱚᱸᱛᱟᱢ ᱦᱳᱲᱳ ᱦᱚᱸ᱾ ᱢᱟᱱᱮ ᱫᱟᱞ ᱨᱮᱱᱟᱜ ᱚᱥᱩᱵᱤᱫᱟ ᱜᱮ ᱵᱟᱹᱱᱩᱜ-ᱟ᱾
ᱦᱮᱸ ᱾
ᱟᱪᱪᱷᱟ ᱦᱮᱸ ᱟᱪᱪᱷᱟ ᱜᱚᱢᱠᱮ ᱟᱵᱚ ᱥᱟᱶᱛᱟ ᱨᱮᱱᱟᱜ ᱢᱟ ᱵᱟᱝ ᱠᱟᱱᱟ ᱢᱤᱫᱴᱟᱝ ᱞᱤᱧ ᱠᱩᱞᱤ ᱧᱚᱜ ᱵᱤᱱᱟ ᱦᱮᱸ ᱥᱮ᱾
ᱦᱮᱸ ᱾
ᱚᱱᱛᱮ ᱫᱚ ᱨᱟᱛ ᱡᱟᱛᱨᱟ ᱠᱚᱫᱚ ᱦᱩᱭᱩᱜ-ᱟ ᱥᱮ ᱵᱟᱝ?
ᱦᱮᱸ ᱜᱚᱝᱠᱮ ᱦᱩᱭ ᱫᱚ ᱦᱩᱭᱩᱜ-ᱟ᱾
ᱦᱩᱭ ᱫᱚ ᱦᱩᱭᱩᱜ-ᱟ᱾
ᱦᱮᱸ ᱾
ᱦᱮᱸ ᱛᱚ ᱞᱟᱹᱭ ᱞᱮᱠᱷᱟᱡ ᱫᱚ ᱛᱤᱜ ᱛᱤᱢᱤᱱ ᱥᱟᱹᱜᱤᱧ ᱠᱚᱨᱮ ᱤᱱᱠᱟᱹ ᱦᱩᱭᱩᱜᱼᱟ ᱟᱯᱮ ᱠᱷᱚᱱ ᱫᱚ?
ᱦᱩᱭᱩᱜ-ᱟ ᱢᱚᱴᱟᱢᱩᱴᱤ ᱯᱚᱱᱨᱚ ᱠᱩᱲᱤ ᱠᱤᱞᱳᱢᱤᱴᱟᱨ᱾
ᱟᱪᱪᱷᱟ ᱟᱪᱪᱷᱟ ᱢᱟᱱᱮ ᱥᱩᱨ
ᱚᱱᱟ ᱠᱚᱨᱮ ᱦᱩᱭᱩᱜ-ᱟ ᱦᱮᱸ ᱥᱳᱨ ᱨᱮᱜᱮ ᱢᱟᱱᱮ ᱢᱤᱫ ᱧᱩᱫᱟᱹᱜ ᱜᱮ ᱦᱩᱭᱩᱜ-ᱟ ᱟᱨᱠᱤ᱾
ᱟᱪᱪᱷᱟ ᱟᱪᱪᱷᱟ ᱟᱨ ᱟᱞᱮ ᱥᱮᱫ ᱫᱚ ᱜᱚᱢᱠᱮ ᱞᱤᱧ ᱞᱟᱹᱭᱮᱜ-ᱟ ᱠᱤ ᱟᱞᱮ ᱥᱮᱫ ᱫᱚ ᱚᱱᱠᱟ ᱢᱤᱫ ᱥᱚᱯᱛᱟᱦᱚ ᱜᱮ ᱦᱩᱭᱩᱜ-ᱟ ᱞᱟᱹᱭ ᱞᱮᱠᱷᱟᱡ ᱫᱚ᱾
ᱟᱪᱪᱷᱟ ᱢᱤᱫ ᱥᱚᱯᱛᱟᱦᱚ ᱜᱮ ᱛᱟᱦᱚᱞᱮ ᱦᱩᱰᱤᱧ ᱦᱩᱰᱤᱧ ᱮᱠᱟᱝᱠᱚ ᱱᱟᱴᱚᱠ
ᱞᱟᱹᱭ ᱫᱟᱵᱤᱱ
ᱮᱠᱟᱝᱠᱚ ᱱᱟᱴᱚᱠ
ᱵᱟᱹᱞᱤᱧ ᱵᱩᱡᱽ ᱫᱟ ᱾
ᱞᱟᱹᱭᱫᱤᱧ ᱦᱟᱱᱮ ᱡᱟᱦᱟᱸ ᱯᱚᱸᱭᱛᱟᱞᱤᱥ ᱢᱤᱱᱤᱴ ᱢᱤᱱᱤᱴ ᱠᱟᱛᱮ ᱦᱩᱭᱩᱜ ᱫᱚ ᱚᱱᱟ ᱚᱱᱟ ᱥᱮ ᱥᱮᱬᱟ ᱡᱟᱛᱨᱟ?
ᱥᱮᱬᱟ ᱡᱟᱛᱨᱟ ᱡᱟᱦᱟᱸ ᱠᱚ ᱞᱟᱹᱭᱮ-ᱟ ᱡᱮ ᱯᱩᱨᱤ ᱨᱮ ᱩᱲᱤᱥᱟ ᱨᱮ ᱡᱟᱦᱟ ᱵᱟᱝ ᱦᱩᱭᱩᱜ-ᱟ ᱥᱮ᱾ ᱦᱮᱸ ᱦᱳᱭ ᱦᱳᱭ ᱚᱱᱟ ᱠᱚᱫᱚᱞᱮ ᱥᱩᱨᱥᱩᱯᱩᱨᱚᱜ-ᱟ ᱟᱞᱮ ᱫᱚ ᱞᱟᱹᱭ ᱞᱮᱠᱷᱟᱡ ᱫᱚ ᱢᱟᱱᱮ ᱚᱱᱟ ᱠᱚᱜᱮ ᱧᱮᱞ ᱡᱚᱝ ᱡᱟᱭᱜᱟ ᱫᱚ ᱟᱞᱮᱭᱟᱜ ᱫᱚ ᱦᱮᱸ ᱥᱮ ᱱᱤᱭᱟᱹ ᱵᱟᱨᱥᱤᱧ ᱫᱚ ᱱᱟᱦᱟᱸᱜ᱾ ᱛᱚ ᱱᱤᱭᱟᱹ ᱟᱥᱵᱟᱥ ᱨᱮᱦᱚᱸ ᱦᱩᱭᱩᱜ ᱜᱮᱭᱟ ᱛᱚ ᱚᱱᱟᱜᱮ ᱵᱷᱟᱜᱮ ᱡᱟᱛ ᱡᱟᱛᱨᱟ ᱱᱤᱭᱟᱹ ᱵᱟᱨᱥᱤᱝ ᱠᱷᱚᱱᱟᱜ ᱪᱟᱹᱞᱩ ᱟᱠᱟᱱᱟ ᱛᱟᱵᱚ ᱟᱨ ᱤᱱᱟᱹ ᱯᱚᱨ ᱢᱟ ᱦᱤᱡᱩᱜ ᱠᱟᱱ ᱱᱟᱜ ᱰᱮᱢ ᱡᱟᱛᱨᱟ ᱠᱚ ᱱᱟᱦᱱᱟᱜ ᱦᱮᱸᱥᱮ᱾ ᱢᱮᱞᱟ ᱠᱚ ᱫᱚᱢᱮᱜ ᱜᱮ ᱞᱟᱜᱟᱜ-ᱟ ᱞᱟᱹᱭ ᱞᱮᱠᱷᱟᱡ ᱫᱚ᱾
ᱦᱩ
ᱦᱩ
ᱦᱮ ᱜᱚᱝᱠᱮ ᱟᱨ ᱮᱱᱠᱷᱟᱡ ᱠᱟᱢᱤ ᱵᱟᱲᱟ ᱢᱟ ᱟᱰᱤ ᱡᱩᱨ ᱥᱩᱨ ᱯᱮ ᱪᱷᱩᱴᱟᱹᱣ ᱟᱠᱟᱱᱟ ᱛᱚ
ᱦᱮ ᱦᱮ ᱠᱟᱹᱢᱤ ᱫᱚ ᱟᱹᱰᱤ ᱡᱚᱨ ᱜᱮ ᱪᱷᱩᱴᱟᱹᱣ ᱦᱩᱭ ᱟᱠᱟᱱᱟ᱾ ᱦᱩ ᱟᱫᱚ ᱢᱚᱴᱟᱢᱩᱴᱤ ᱢᱤᱫ ᱥᱚᱯᱛᱟᱼᱼ ᱦᱮ ᱢᱤᱫ ᱥᱚᱯᱛᱟᱦᱚ ᱜᱟᱱ ᱦᱩᱭᱩᱜ ᱛᱟᱞᱮᱭᱟ ᱟᱨ ᱠᱤ
ᱟᱪᱷᱟ ᱟᱪᱷᱟ ᱢᱟᱱᱮ ᱢᱟ ᱢᱚᱴᱟᱢᱩᱴᱤ ᱯᱮ ᱪᱟᱵᱟ ᱜᱚᱫ ᱠᱟᱜᱟ ᱞᱟᱹᱭ ᱞᱮᱠᱟᱢ ᱫᱚ
ᱵᱩᱡᱽ ᱠᱮᱫᱟ ᱵᱤᱱ ᱟᱯᱮ ᱞᱟᱹᱭ ᱵᱤᱱ
ᱱᱚᱛᱮ ᱫᱚ ᱜᱚᱝᱠᱮ ᱞᱤᱧ ᱞᱟᱹᱭᱜᱼᱟ ᱱᱚᱛᱮ ᱫᱚ ᱞᱟᱹᱭ ᱞᱮᱠᱷᱟᱡ ᱫᱚ ᱢᱟᱱᱮ ᱵᱟᱹᱫᱽ ᱠᱟᱹᱢᱤ ᱠᱚᱫᱚ ᱟᱹᱰᱤ ᱠᱚᱢ ᱥᱚᱢ ᱵᱟᱹᱫᱽ ᱠᱚᱨᱮ ᱫᱟᱜ ᱠᱚ ᱱᱚᱜᱼᱮᱭ ᱡᱟᱹᱲᱤᱭ ᱠᱟᱜ ᱵᱚᱱ ᱜᱮᱭ ᱛᱚ ᱟᱰᱤ ᱠᱚᱢ ᱥᱚᱢ ᱫᱟᱜ ᱠᱚᱜᱮ ᱢᱟᱱᱮ ᱠᱷᱮᱛ ᱠᱚᱨᱮ ᱜᱮ ᱫᱟᱜ ᱫᱚ ᱴᱟᱨᱦᱟᱣ ᱟᱠᱟᱱᱟ ᱵᱟᱠᱷᱟᱱ ᱟᱸᱡᱮᱫ ᱪᱟᱵᱟᱜ ᱠᱟᱱᱟ ᱵᱟᱹᱫᱽ ᱠᱚᱨᱮ ᱱᱟᱜ ᱫᱚ
ᱚ ᱟᱞᱮ ᱥᱮᱫ ᱢᱟ ᱫᱚᱢᱮ ᱜᱮ ᱫᱟᱜ ᱟᱠᱟᱫᱟᱭ
ᱞᱟᱦᱟᱭᱟ ᱛᱮᱢᱟ ᱚᱱᱟ ᱵᱤᱥᱤ ᱢᱟᱱᱟᱜ ᱠᱚᱢ ᱥᱚᱢ ᱜᱮ ᱟᱰᱤ ᱠᱚᱢ ᱥᱚᱢ ᱞᱟᱹᱭ ᱞᱮᱠᱷᱷᱟᱡ ᱫᱚ ᱢᱟᱱᱮ ᱵᱤᱥᱤ ᱠᱚᱫᱚ ᱵᱟᱝ ᱜᱮ
ᱚ ᱟᱪᱷᱟ ᱦᱩ
ᱫᱟᱜ ᱥᱩᱵᱫᱷᱟ ᱠᱚ ᱛᱟᱦᱮᱱᱟ ᱤᱱᱟᱹ ᱠᱚᱨᱮ ᱜᱮᱠᱚ ᱨᱚᱦᱚᱭ ᱵᱟᱲᱟ ᱧᱚᱜᱮᱫᱼᱟ ᱟᱨ ᱦᱮᱸᱥᱮ
ᱦᱮᱞᱚ
ᱦᱮᱞᱚ ᱦᱮ ᱜᱚᱝᱠᱮ
ᱦᱮ ᱜᱚᱝᱠᱮ ᱞᱟᱹᱭ ᱵᱤᱱ ᱟᱨ ᱫᱟᱠ
ᱞᱮᱭᱫᱮᱧ ᱜᱚᱝᱠᱮ ᱦᱚᱜᱚᱭ ᱟᱯᱮ ᱥᱮᱫ ᱡᱟᱦᱟᱸ ᱦᱩᱞ ᱢᱟᱦᱟ ᱦᱳᱭᱱᱟ ᱦᱚᱜᱼᱚᱭ ᱥᱮᱫᱤᱱ ᱟᱫᱚ ᱪᱮᱫ ᱞᱮᱠᱟ ᱯᱮ ᱢᱟᱱᱟᱣ ᱵᱟᱛᱟᱣ ᱠᱮᱫᱟ ᱛᱟᱦᱚᱞᱮ
ᱦᱩ ᱱᱚᱛᱮ ᱢᱟ ᱵᱷᱟᱹᱜᱤ ᱜᱮᱞᱮ ᱢᱟᱱᱟᱣ ᱵᱟᱛᱟᱣ ᱟᱠᱟᱫᱟ
ᱦᱩ
ᱛᱚ ᱫᱚᱢᱮ ᱤᱱᱟᱹ ᱵᱟᱨᱥᱤᱧ ᱢᱟ ᱫᱟᱜ ᱠᱚ ᱡᱟᱲᱤᱭᱟᱜ ᱵᱚᱱᱟ
ᱦᱩ
ᱦᱮ
ᱚ ᱟᱞᱮ ᱥᱮᱜ ᱢᱟ ᱚᱱᱠᱟ ᱵᱟᱛᱟᱣ ᱦᱩᱭᱱᱟ ᱟᱛᱩ ᱨᱮ ᱚᱱᱠᱟ ᱪᱷᱳᱴᱳ ᱠᱷᱟᱴᱳ ᱛᱮ,
ᱚᱱᱛᱮ ᱫᱚᱢᱮ ᱫᱚᱢᱮ ᱜᱮᱠᱚ ᱢᱟᱱᱟᱣᱟᱠᱚ ᱫᱚᱢᱮ ᱞᱟᱹᱭ ᱫᱟᱞᱤᱧ ᱚᱱᱛᱮ ᱫᱚ ᱫᱚᱢᱮ ᱜᱮ, ᱠᱚ ᱢᱟᱱᱟᱣᱟ ᱚᱱᱛᱮ ᱢᱟ
ᱦᱮᱸ ᱜᱚᱝᱠᱮ ᱟᱹᱰᱤ ᱡᱳᱨ ᱜᱮ ᱟᱨ ᱚᱱᱟ ᱥᱚᱨᱠᱟᱨᱤ ᱯᱨᱳᱜᱨᱟᱢ ᱦᱩᱭᱮᱱ ᱛᱟᱞᱮᱭᱟ ᱚᱸᱰᱮ ᱫᱚ ᱟᱹᱰᱤ ᱵᱷᱟᱜᱤ ᱵᱷᱟᱵ ᱛᱮ ᱢᱟᱱᱟᱣ ᱦᱩᱭᱱᱟ ᱟᱨᱠᱤ,
ᱟᱪᱷᱟ ᱟᱪᱷᱟ
ᱢᱚᱱᱛᱨᱤ ᱠᱚ ᱦᱮᱡ ᱞᱮᱱᱟ ᱢᱩᱠᱷ ᱢᱚᱱᱛᱨᱤ ᱠᱚ ᱟᱭᱢᱟ ᱟᱭᱢᱟ, ᱢᱚᱱᱛᱨᱤ ᱠᱚ ᱟᱨᱠᱤ ᱵᱷᱟᱜᱤ ᱜᱮ ᱢᱟᱱᱟᱣ ᱦᱩᱭᱱᱟ,
ᱦᱮᱸ ᱱᱚᱛᱮ ᱢᱟ ᱚᱱᱟ ᱮᱥᱴᱟᱪᱩ ᱠᱚ ᱩᱱᱟᱹᱜ ᱵᱟᱹᱱᱩᱜ ᱟᱥᱮ ᱱᱚᱛᱮ ᱤᱱᱟᱹᱜ ᱵᱟᱠᱚ ᱢᱟᱱᱟᱣ ᱵᱟᱛᱟᱣᱟ ᱱᱚᱛᱮ ᱢᱟ, ᱛᱚ ᱤᱱᱟᱹᱛᱮ ᱢᱟᱱᱮ ᱟᱰᱤ ᱠᱚᱢ ᱥᱚᱢ ᱚᱛᱩ ᱠᱚᱨᱮ ᱜᱮ ᱦᱩᱭᱩᱜᱼᱟ ᱵᱟᱠᱷᱟᱱ ᱵᱟᱝ ᱦᱩᱭᱩᱜᱼᱟ,
ᱟᱫᱚ ᱱᱩᱠᱩ ᱫᱚ ᱠᱚ ᱵᱷᱟᱨᱚᱥ, ᱯᱷᱩᱨᱜᱟᱹᱞ ᱞᱟᱹᱜᱤᱫ ᱠᱚ ᱞᱟᱹᱲᱦᱟᱹᱭ ᱞᱮᱫᱟ ᱠᱤᱱᱛᱩ ᱢᱟᱱᱟᱣ ᱫᱚᱨᱠᱟᱨ ᱢᱮᱱᱟᱜ ᱛᱟᱵᱚ ᱱᱟ ᱟᱨᱠᱤ, ᱱᱮᱛᱟᱨ ᱫᱚ ᱫᱤᱠᱩ ᱦᱚᱸᱠᱚ ᱵᱱᱟᱣ ᱫᱟ ᱵᱟᱝ ᱫᱚ ᱵᱟᱝ ᱟᱨᱠᱤ,
ᱦᱮᱸ ᱦᱮᱸ, ᱡᱚᱛᱚ ᱜᱮᱠᱚ ᱢᱟᱱᱟᱣᱮᱜ-ᱟ ᱱᱤᱭᱟᱹ ᱵᱟᱨ
ᱦᱮᱸ ᱦᱮᱸ, ᱡᱚᱛᱚ ᱢᱟᱱᱟᱣ ᱫᱚᱨᱠᱟᱨ ᱢᱮᱱᱟᱜ
ᱱᱤᱦᱟᱹᱛᱤ ᱱᱤᱦᱟᱹᱛᱤ᱾
ᱟᱪᱪᱷᱟ ᱜᱚᱝᱠᱮ ᱚᱱᱛᱮ ᱥᱟᱶᱛᱟ ᱨᱮᱱᱟᱜ ᱯᱨᱳᱜᱨᱟᱢ ᱠᱚ ᱩᱱ ᱡᱚᱠᱷᱟ ᱠᱚᱫᱚ ᱪᱮᱫ ᱞᱮᱠᱟ ᱯᱮ ᱢᱟᱱᱟᱣ ᱵᱟᱛᱟᱣ ᱠᱮᱜᱼᱟ?
ᱦᱮᱸ ᱵᱷᱟᱜᱤ ᱜᱮ᱾
ᱵᱷᱟᱹᱜᱤ ᱜᱮ ᱥᱮ᱾
ᱵᱷᱟᱹᱜᱤ ᱜᱮᱞᱮ ᱢᱟᱱᱟᱣᱟ᱾ ᱟᱯᱮ ᱥᱮᱫ ᱜᱮ ᱪᱮᱫ ᱞᱮᱠᱟ ᱯᱮ ᱢᱟᱱᱟᱣᱟ?
ᱦᱮᱸ ᱱᱚᱛᱮ ᱦᱚᱸ ᱥᱟᱶᱛᱟ ᱨᱮᱱᱟᱜ ᱨᱮᱱᱟᱜ ᱫᱚ ᱟᱹᱰᱤ ᱡᱳᱨ ᱜᱮᱠᱚ ᱢᱟᱱᱟᱣ ᱵᱟᱛᱟᱣᱟ ᱱᱚᱛᱮ ᱫᱚ ᱞᱟᱹᱭ ᱞᱮᱠᱷᱟᱡ ᱫᱚ᱾ ᱮᱛᱚ ᱜᱚᱴ ᱴᱟ ᱧᱤᱫᱟᱹ ᱩᱛᱟᱹᱨ ᱢᱟ ᱵᱟᱵᱚ ᱢᱟᱱᱟᱣ ᱵᱟᱛᱟᱣ ᱫᱟᱲᱮᱭᱟᱜᱼᱟ ᱤᱱᱟᱹ ᱵᱟᱝ ᱛᱟᱨᱟᱥᱤᱧ ᱠᱚᱱ ᱮᱦᱚᱵ ᱛᱮ ᱱᱤᱱᱟᱹᱜ ᱟᱴ ᱱᱚ ᱵᱟᱡᱮ ᱫᱷᱟᱹᱨᱤᱡ ᱤᱱᱠᱟᱹ ᱫᱚᱠᱚ ᱢᱟᱱᱟᱣ ᱵᱟᱛᱟᱣᱟ ᱱᱚᱱᱛᱮ ᱫᱚ ᱦᱮᱸᱥᱮ᱾
ᱟᱞᱮ ᱥᱮᱱ ᱦᱚᱸ ᱚᱱᱠᱟᱜ ᱜᱮ ᱢᱚᱴᱟ ᱢᱩᱴᱤ ᱛᱟᱨᱟᱥᱤᱧ ᱛᱤᱱᱴᱟ ᱪᱟᱴᱟ ᱠᱷᱚᱱ ᱟᱨᱟᱢᱵᱷᱚᱜᱼᱟ, ᱱᱚᱭ ᱫᱚᱥ ᱵᱟ
ᱟᱪᱪᱷᱟ, ᱵᱚᱱᱫᱚᱭᱟᱠᱚ ᱦᱮᱸ᱾ ᱡᱮᱢᱚᱱ ᱦᱚᱲ ᱠᱚ ᱡᱮᱢᱚᱱ ᱚᱲᱟᱜ ᱠᱚ ᱨᱩᱣᱟᱹᱲ ᱫᱟᱲᱮᱭᱟᱜᱼᱟ ᱛᱮ ᱚᱱᱮ ᱚᱱᱠᱟ ᱫᱷᱟᱨᱟ ᱠᱚ ᱥᱟᱶᱛᱟ ᱨᱮᱱᱟᱜ ᱯᱨᱳᱜᱨᱟᱢ ᱠᱚ ᱫᱮᱠᱷᱟᱣ ᱵᱟᱲᱟ ᱟᱛᱮᱱ ᱦᱮᱸ ᱦᱮᱸ᱾ ᱟᱪᱪᱷᱟ᱾